ᱦᱮᱞᱳ ᱦᱮᱞᱳ
ᱨᱤᱥᱯ ᱨᱤᱥᱯ ᱨᱤᱥᱯ ᱦᱮᱞᱳ
ᱦᱮᱸ ᱟᱸᱡᱚᱢᱚᱜ ᱠᱟᱱᱟ ᱨᱚᱲᱟᱹ ᱤᱧᱟᱹᱜ?
ᱦᱳᱭ ᱦᱳᱭ ᱟᱸᱡᱚᱢᱚᱜ ᱠᱟᱱᱟ᱾
ᱚ ᱡᱚᱦᱟᱨ ᱜᱮ
ᱦᱩᱸ ᱡᱚᱦᱟᱨ ᱜᱮ ᱡᱚᱦᱟᱨ ᱜᱮ᱾
ᱪᱮᱜ ᱵᱤᱱ ᱪᱤᱠᱟᱹᱭᱮᱫᱟ ᱛᱟᱦᱚᱞᱮ?
ᱦᱚᱸ ᱱᱤᱛᱚᱜ ᱫᱚᱞᱤᱧ ᱫᱩᱲᱩᱵ ᱠᱟᱱᱟ᱾
ᱟᱪᱪᱷᱟ ᱟᱪᱪᱷᱟ ᱱᱟᱯᱟᱭ ᱵᱟᱲᱟ ᱜᱮᱛᱚ᱾
ᱱᱟᱯᱟᱭ ᱵᱟᱲᱟ ᱜᱮ ᱟᱵᱮᱱ ᱜᱤ?
ᱟᱹᱞᱤᱧ ᱦᱚᱸ ᱱᱟᱯᱟᱭ ᱵᱟᱲᱟ ᱜᱮ᱾
ᱟᱨ ᱛᱟᱞᱮ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ?
ᱪᱟᱥ ᱠᱟᱹᱢᱤ ᱦᱚᱞᱟ ᱜᱤ ᱦᱚᱞᱟ ᱜᱤ ᱫᱟᱜ ᱟᱠᱟᱫᱟ ᱟᱫᱚ
ᱦᱮᱸ ᱦᱮᱸ
ᱞᱟᱜ ᱠᱟᱱᱟᱭ ᱪᱟᱥ ᱵᱟᱲᱟᱣᱟᱠᱟᱫᱟ ᱪᱟᱥ ᱵᱟᱲᱟ ᱦᱩᱭ ᱟᱠᱟᱱᱟ ᱢᱤᱫ ᱪᱟᱥ ᱨᱚᱦᱚᱭ ᱫᱚ ᱟᱹᱣᱨᱤ ᱞᱮ ᱮᱛᱚᱵᱚᱼᱟ
ᱟᱪᱪᱷᱟ
ᱢᱮᱱᱟᱜ ᱠᱚᱣᱟ ᱜᱚ ᱚᱠᱚᱭ ᱠᱚᱪᱚ ᱟᱨ ᱠᱚ ᱮᱦᱚᱵ ᱟᱠᱟᱱᱟ ᱢᱟᱱᱮ ᱚᱠᱚᱠᱟ ᱠᱚ ᱞᱟᱦᱟ ᱧᱚᱜ ᱠᱚ ᱪᱷᱤ ᱠᱚ ᱯᱚᱨ ᱠᱟᱜ ᱞᱟᱹᱴᱩ ᱠᱟᱱ ᱩᱱᱠᱩ ᱫᱚᱠᱚ ᱮᱦᱚᱵ ᱠᱟᱭᱟ ᱟᱨ ᱦᱩᱸ ᱚᱱᱛᱮ ᱪᱮᱫ ᱞᱮᱠᱟ ᱪᱟᱥ ᱠᱚ?
ᱟᱫᱚ ᱟᱞᱮ ᱥᱮᱫ ᱫᱚ ᱦᱟᱯᱮ ᱦᱚᱸᱜᱼᱚᱭ ᱫᱟᱜ ᱛᱚ ᱵᱟᱹᱱᱩᱜᱼᱟ, ᱨᱚᱦᱚᱭ ᱫᱚ ᱟᱹᱣᱨᱤᱞᱮ ᱮᱛᱚᱦᱚᱵᱟ ᱵᱟ ᱵᱟ ᱫᱟᱜᱮᱫ ᱨᱮᱦᱚᱸᱭ ᱚᱱᱮ ᱚᱱᱠᱟ ᱟᱨᱠᱤ ᱡᱟᱦᱟᱸ ᱫᱚ ᱡᱟᱦᱟᱸ ᱫᱟᱜ ᱫᱚᱨᱠᱟᱨ ᱚᱱᱠᱟ ᱫᱚ ᱵᱟᱝ
ᱚᱸ ᱟᱞᱮᱢᱟ ᱢᱟᱱᱫᱷᱮᱨ ᱦᱚᱞᱟ ᱦᱚᱞᱟ ᱢᱟᱫᱷᱮᱨ ᱵᱩᱛ ᱦᱤᱞᱚᱜ ᱠᱚᱭ ᱫᱟᱜ ᱠᱮᱫᱟ ᱦᱚᱞᱟ ᱵᱤᱥᱟᱞ ᱫᱟᱜ ᱵᱩᱛ ᱦᱤᱞᱚᱜ ᱚᱱᱠᱟ ᱟᱸᱥ ᱟᱹᱭᱩᱵ ᱥᱟᱛᱴᱟ ᱠᱷᱚᱡ ᱢᱤᱫ ᱧᱤᱫᱟᱹ ᱫᱟᱜ ᱠᱮᱫᱟ ᱛᱷᱚᱲᱟ ᱛᱷᱚᱲᱟ ᱪᱟᱥ ᱟᱨ ᱥᱮᱛᱟᱜ ᱮᱱᱟ ᱛᱟᱨᱯᱚᱨ ᱵᱤᱥᱩᱫ ᱵᱟᱞ ᱠᱟᱡᱟᱠᱜᱮ ᱫᱟᱜ ᱠᱮᱫᱟ ᱫᱟᱜ ᱛᱟᱭᱚᱢᱛᱮ ᱥᱟᱱᱟᱢ ᱯᱤᱰᱷᱟᱹ ᱠᱚ ᱨᱟᱹᱯᱩᱫ ᱪᱟᱵᱟᱭᱮᱱᱟ, ᱦᱚᱸ ᱚ, ᱫᱟᱜ ᱪᱮᱛᱟᱱ ᱚᱱᱟ ᱯᱤᱰᱷᱟᱹ ᱪᱮᱛᱟᱱ ᱛᱮ ᱟᱹᱛᱩᱜ ᱠᱟᱱᱟ ᱦᱚᱭ, ᱚᱠᱚᱭ ᱠᱚᱫᱚ ᱟᱨᱚᱦᱚ ᱯᱩᱠᱷᱨᱤ ᱠᱚᱨᱮ ᱦᱟᱹᱠᱩ ᱠᱚ ᱫᱟᱹᱲ ᱠᱮᱫᱟ ᱦᱟᱠᱩ ᱜᱚᱡ
ᱟᱪᱪᱷᱟ, ᱵᱷᱟᱹᱜᱤ ᱜᱮ ᱟᱯᱮ ᱥᱮᱫ ᱛᱟᱦᱚᱞᱮ ᱵᱷᱟᱹᱜᱤ ᱜᱮ ᱫᱟᱜ ᱟᱫ ᱯᱮᱭᱟ ᱟᱞᱮᱥᱮᱫ ᱫᱚ ᱱᱚᱜᱼᱚᱭ ᱫᱟᱜ ᱛᱚ ᱵᱟᱹᱱᱩᱜᱼᱟ ᱦᱮᱸ
ᱢᱟᱱᱮ ᱜᱚᱴᱟ ᱜᱮ ᱢᱟᱱᱮ ᱤᱭᱟᱹᱭᱱᱟ, ᱫᱟᱜ ᱯᱩᱨᱟᱹᱣ ᱱᱟ ᱚᱱᱮ ᱰᱩᱯᱠᱩ ᱪᱚᱯᱚᱞ ᱟᱨᱼᱼ ᱰᱟᱸᱜᱟ ᱟᱨ ᱠᱟᱸᱫᱚᱨ ᱨᱮᱱᱟᱜ ᱛᱚ ᱜᱚᱴᱟᱜᱮᱭ ᱫᱟᱜ
ᱟᱫᱚ ᱟᱞᱮ ᱥᱮᱫ ᱫᱚ ᱦᱟᱯᱮ ᱦᱟᱸᱜ ᱛᱤᱥ ᱪᱚᱭ ᱫᱟᱜ ᱟᱞᱮ ᱦᱚᱭᱛᱚ
ᱦᱚᱭ ᱫᱟᱜ ᱜᱮᱭᱟᱭ ᱦᱟᱸᱜ ᱟᱨ ᱚᱱᱮ ᱡᱟᱜᱟ ᱡᱟᱭᱜᱟ ᱢᱟᱱᱮ ᱫᱟᱜ ᱯᱩᱨᱟᱹᱣ ᱫᱟ ᱛᱚ, ᱢᱤᱫ ᱫᱷᱟᱣ ᱨᱮ ᱫᱟᱜ ᱞᱮᱠᱟ ᱵᱟᱝ ᱦᱩᱭᱩᱜᱼᱟ
ᱦᱚᱭ ᱦᱚᱭ ᱟᱞᱮ ᱥᱮᱫ ᱫᱚ ᱦᱟᱸᱜ ᱦᱚᱭᱛᱚ ᱛᱟᱭᱚᱢ ᱛᱮ
ᱦᱚᱭ ᱫᱟᱜ ᱜᱮᱭᱟᱭ ᱛᱟᱭᱚᱢ ᱛᱮ
ᱛᱟᱦᱚᱞᱮ ᱟᱹᱵᱤᱱ ᱫᱚ ᱪᱮᱫ ᱠᱚᱵᱮᱱ ᱠᱟᱹᱢᱤ ᱵᱟᱲᱟᱭ ᱜᱮᱭᱟ?
ᱟᱹᱞᱤᱧ ᱫᱚ ᱱᱤᱛᱚᱜ ᱫᱚ ᱟᱯᱟᱛᱚ ᱫᱚ ᱟᱹᱞᱤᱧ ᱫᱚ ᱵᱮᱠᱟᱨ ᱜᱮ ᱦᱮᱸᱱᱟᱜ ᱞᱤᱧᱟ, ᱚᱲᱟᱜ ᱠᱚᱨᱮᱱᱟᱜ ᱠᱟᱹᱢᱤ ᱠᱚᱜᱤ
ᱟᱪᱪᱷᱟ ᱟᱪᱪᱷᱟ
ᱩᱦᱸ ᱟᱨ ᱮᱢᱱᱤ ᱦᱚᱸ ᱪᱮᱫ ᱦᱚᱸ ᱵᱟᱹᱞᱤᱧ ᱡᱚᱵ ᱴᱚᱯ ᱨᱮᱦᱚᱸ ᱵᱟᱹᱞᱤᱧ ᱮᱯᱞᱟᱭ ᱵᱟᱲᱟᱭᱮᱫᱟ
ᱟᱪᱪᱷᱟ ᱟᱪᱪᱷᱟ, ᱡᱟᱭᱦᱩᱠ ᱟᱫᱚ ᱚᱲᱟᱜ ᱨᱮᱱᱟᱜ ᱠᱟᱹᱢᱤ ᱵᱤᱱ ᱧᱮᱞ ᱮᱫᱟ ᱛᱟᱦᱚᱞᱮ ᱵᱟᱝ
ᱟᱸ
ᱟᱪᱪᱷᱟ ᱛᱟᱦᱞᱮ ᱟᱯᱮ ᱥᱮᱱᱟᱜ ᱫᱤᱥᱚᱢ ᱫᱚ ᱚᱠᱟ ᱞᱮᱠᱟ? ᱢᱟᱱᱮ, ᱥᱚᱢᱟᱱ ᱜᱮ ᱥᱮ ᱵᱤᱨ ᱵᱩᱨᱩ ᱠᱚ ᱢᱮᱱᱟᱜ ᱟᱠᱟᱫ-ᱟ
ᱟᱞᱮ ᱱᱚᱛᱮ ᱫᱚ ᱵᱤᱨᱵᱩᱨᱩ ᱫᱚ ᱵᱟᱹᱱᱩᱜᱼᱟ ᱢᱟᱱᱮ ᱟᱞᱮ ᱫᱚ ᱵᱟᱝᱜᱟᱞ ᱱᱚᱛᱮ ᱢᱟᱞᱫᱟ ᱰᱤᱥᱴᱨᱤᱠᱴ ᱱᱚᱛᱮ ᱫᱚ ᱠᱷᱟᱹᱞᱤ ᱜᱚᱴᱟ ᱜᱮ ᱵᱟᱹᱭᱦᱟᱹᱲ ᱵᱟᱹᱭᱦᱟᱹᱲ
ᱦᱮᱸ
ᱸ ᱟᱨ ᱟᱹᱛᱩ ᱦᱚᱸ ᱥᱩᱨ ᱥᱩᱨ ᱧᱚᱜ ᱜᱮᱭᱟᱞᱮ ᱟᱞᱮ ᱱᱚᱛᱮ ᱫᱚ ᱢᱟᱱᱮ
ᱟᱪᱪᱷᱟ ᱵᱷᱟᱹᱜᱤ ᱜᱮ ᱟᱞᱮ ᱱᱚᱛᱮ ᱫᱚ ᱡᱮᱢᱚᱱ ᱟᱞᱮᱥᱮᱫ ᱫᱚ ᱵᱤᱨ ᱢᱮᱱᱟᱜ ᱟᱠᱟᱫ ᱟᱨᱠᱤ
ᱚᱸ ᱢᱟᱱᱮ
ᱟᱞᱮ ᱫᱚ ᱵᱤᱨ ᱫᱤᱥᱚᱢ, ᱦᱮᱸ ᱜᱚᱴᱟ ᱜᱮ ᱵᱤᱨ
ᱚᱸ ᱟᱞᱮ ᱱᱚᱛᱮ ᱫᱚ ᱵᱤᱨ ᱫᱚ ᱵᱟᱹᱱᱩᱜᱼᱟ ᱠᱷᱟᱹᱞᱤ ᱟᱛᱩ ᱢᱟ ᱪᱟᱞᱟᱜᱼᱟ ᱟᱨ ᱵᱤᱨ ᱫᱚ ᱠᱷᱟᱹᱞᱤ ᱢᱤᱫᱴᱟᱝ ᱚᱱᱮ ᱡᱮᱢᱚᱱ ᱯᱟᱨᱠᱮ ᱞᱮᱠᱟ ᱚᱱᱮ ᱚᱱᱠᱟᱱ ᱡᱟᱭᱜᱟᱨᱮ ᱚᱱᱠᱟ ᱢᱤᱫᱴᱮᱱ ᱢᱮᱱᱟᱜᱼᱟ ᱡᱮᱢᱚᱱ ᱯᱟᱨᱠ ᱨᱮ ᱫᱟᱬᱟᱱ ᱵᱟᱵᱚᱱ ᱪᱟᱞᱟᱜᱼᱟ ᱛᱚ ᱚᱱᱮ ᱚᱱᱠᱟ ᱧᱮᱞᱮᱞ ᱞᱮᱠᱟᱱ ᱧᱮᱞᱡᱚᱝ ᱞᱮᱠᱟᱱ ᱡᱟᱭᱜᱟᱨᱮ ᱢᱤᱫᱴᱮᱱ ᱵᱤᱨ ᱦᱮᱱᱟᱜᱼᱟ ᱚᱸᱰᱮ ᱛᱷᱚᱲᱟ᱾
ᱟᱯᱮ ᱚᱱᱛᱮᱱᱟᱜ ᱡᱟᱦᱟᱸ ᱱᱤᱛᱚᱜ ᱱᱤᱛᱚᱜ ᱥᱤᱡᱤᱱ ᱱᱟᱸᱜ ᱢᱟᱦᱟᱸ ᱩᱫ ᱠᱚ ᱯᱩᱴᱠᱩ ᱯᱩᱴᱠᱟᱹ ᱠᱚ ᱛᱟᱦᱚᱞᱮ ᱚᱱᱛᱮ ᱟᱠᱷᱨᱤᱧ ᱠᱚ ᱤᱫᱤ ᱠᱚᱣᱟ ᱥᱮ ᱚᱱᱠᱟ ᱵᱤᱨ ᱠᱚ ᱢᱮᱱᱟᱜᱼᱟ ᱡᱟᱦᱟᱸ ᱡᱩᱫᱤ ᱥᱟᱺᱜᱤᱧ ᱧᱚᱜ ᱠᱚᱨᱮ ᱟᱯᱮ ᱚᱱᱛᱮ ᱵᱟᱝ ᱨᱮᱦᱚᱸ᱾
ᱟᱞᱮ ᱛᱷᱚᱲᱟ ᱠᱷᱱ ᱱᱚᱸᱰᱮ ᱠᱷᱚᱡ ᱛᱷᱚᱲᱟ ᱢᱟᱱᱮ ᱟᱵᱚ ᱦᱚᱲ ᱟᱛᱳ ᱯᱟᱥᱮ ᱨᱮᱜᱮ ᱢᱤᱫᱴᱮᱡ ᱵᱤᱨ ᱦᱮᱱᱟᱜᱟ ᱛᱚ ᱢᱮᱱᱟᱜᱼᱟ ᱤᱭᱟᱹ ᱱᱚᱰᱮ ᱟᱞᱮ ᱱᱚᱰᱮ ᱠᱷᱚᱡ ᱯᱟᱸᱪ ᱠᱤᱞᱳᱢᱤᱴᱟᱨ ᱜᱟᱱ ᱦᱩᱭᱩᱜᱼᱟ ᱥᱟᱺᱜᱤᱧ
ᱟᱪᱪᱷᱟ ᱟᱪᱪᱷᱟ ᱛᱟᱦᱚᱞᱮᱱᱟᱜ ᱯᱷᱩᱴᱠᱟᱹ ᱟᱹᱠᱩᱵᱤᱱ ᱡᱚᱢ ᱵᱟᱲᱟ ᱟᱠᱟᱫ ᱠᱚᱣᱟ ᱥᱮ ᱵᱟᱝ ᱡᱟᱦᱟᱸ ᱱᱤᱛᱚᱜ ᱠᱚ ᱧᱟᱢᱚᱜᱼᱟ ᱟᱨᱠᱤ ᱥᱮ ᱢᱟᱱᱮ ᱩᱱᱠᱩ ᱡᱟᱦᱟᱸ ᱵᱤᱨ ᱨᱮ ᱧᱟᱢᱚᱜ ᱟᱠᱚ ᱜᱳᱞ ᱜᱳᱩᱞ ᱜᱮ ᱥᱟᱫᱟ ᱯᱩᱰ ᱯᱩᱰ ᱜᱮ
ᱦᱳᱭ ᱟᱭᱢᱟ ᱡᱤᱱᱤᱥ ᱠᱚ ᱡᱚᱢ ᱧᱟᱢᱚᱜᱼᱟ ᱟᱫᱚ ᱩᱱᱠᱩ ᱫᱚ ᱵᱟᱹᱧ ᱡᱚᱢ ᱵᱟᱲᱟ ᱟᱠᱟᱫ ᱠᱚᱣᱟ
ᱟᱪᱪᱷᱟ ᱚᱛᱼᱚᱛ ᱠᱚ ᱡᱟᱦᱟᱸ ᱫᱚ ᱵᱟᱝ ᱜᱮ ᱚᱱᱟ ᱫᱚ ᱚᱛᱨᱮ ᱚᱢᱚᱱᱚᱜᱼᱟ ᱚᱱᱟ ᱫᱚ ᱛᱟᱲᱟᱣ ᱩᱰᱚᱝ ᱦᱩᱭᱩᱜᱼᱟ ᱵᱮᱥᱤ ᱫᱚ ᱵᱟᱝ ᱛᱟᱲᱟᱣ ᱦᱩᱭᱩᱜᱼᱟ ᱯᱳᱰ ᱯᱳᱰ ᱜᱮᱭᱟ
ᱦᱮᱸ
ᱟᱫᱚ ᱚᱱᱟ ᱜᱳᱞ ᱜᱳᱞ ᱜᱮ ᱯᱩᱸᱰ ᱯᱩᱸᱰ ᱟᱫᱚ ᱚᱱᱟ ᱫᱚᱠᱚ ᱩᱛᱩᱭᱟ ᱟᱨᱠᱤ ᱥᱟᱫᱟ ᱜᱮᱭᱟ ᱟᱫᱚ ᱦᱳᱭᱛᱳ ᱟᱯᱮᱥᱮᱫ ᱵᱟᱹᱱᱩᱜ ᱛᱮ ᱵᱟᱵᱤᱱ ᱵᱩᱡᱽ ᱫᱟᱲᱮᱭᱟᱜ ᱠᱟᱱᱟ
ᱦᱳᱭ ᱵᱟᱹᱞᱤᱧ ᱧᱮᱞ ᱠᱟᱜᱼᱟᱳᱭᱛᱚ ᱟᱭᱢᱟ ᱠᱤᱪᱷᱩ ᱯᱷᱩᱴ ᱯᱷᱩᱴ ᱥ
ᱩᱫ ᱞᱮᱠᱟ
ᱦᱮᱸ ᱩᱫ ᱡᱟᱦᱟᱸ ᱚᱱᱟ ᱛᱚᱵᱮᱱ ᱵᱟᱲᱟᱭᱟ ᱩᱫ ᱫᱚ
ᱦᱮᱸ
ᱟᱪᱪᱷᱟ ᱟᱞᱮ ᱥᱮᱫ ᱫᱚ ᱵᱤᱨ ᱫᱤᱥᱚᱢ ᱛᱚ ᱟᱞᱮ ᱥᱮᱫ ᱫᱚ ᱢᱟᱱᱮ ᱱᱚᱣᱟ ᱠᱚᱫᱚ ᱫᱚᱢᱮ ᱧᱟᱢᱚᱜ ᱜᱮᱭᱟ
ᱦᱮᱸ
ᱦ
ᱩᱲᱫ ᱫᱚ ᱚᱱᱮ ᱪᱷᱟᱛᱟ ᱞᱮᱠᱟ ᱡᱮᱴᱟ ᱛᱟᱦᱮᱱ ᱛᱟᱭᱛᱚ ᱟᱪᱪᱷᱟ ᱟᱞᱮ ᱚᱱᱚᱛᱮ ᱫᱚ ᱵᱤᱨ ᱠᱚᱨᱮ ᱫᱚ ᱵᱟᱝ ᱡᱟᱱᱟᱢᱚᱜᱼᱟ ᱚᱱᱮ ᱡᱮᱢᱚᱱ ᱵᱩᱥᱩᱜ ᱯᱟᱞᱟ ᱠᱚᱨᱮ ᱢᱟᱱᱮ ᱥᱤᱭᱟ ᱞᱮᱱᱠᱷᱟᱡ ᱚᱱᱟ ᱠᱚ ᱡᱟᱭᱜᱟ ᱨᱮ ᱡᱟᱱᱟᱢᱚᱜᱼᱟ ᱵᱷᱟᱞᱤ ᱜᱮ ᱢᱟᱱᱮ ᱟᱨ ᱚᱱᱮᱠᱚ ᱠᱚᱲ ᱠᱚ ᱢᱮᱱᱠᱟ ᱡᱮ ᱚᱱᱟ ᱡᱚᱢ ᱠᱟ ᱵᱚᱞᱮ ᱵᱷᱟᱹᱞᱤ ᱜᱤ ᱢᱟᱱᱮ
ᱦᱩᱸ ᱫᱚᱢᱮ ᱫᱟᱢ ᱛᱚ ᱚᱱᱟ ᱵᱟᱡᱟᱨ ᱟᱠᱷᱨᱤᱧ ᱤᱫᱤ ᱞᱮᱠᱷᱟᱱ
ᱦᱳᱭ ᱫᱟᱢ ᱜᱮᱭᱟ
ᱦᱩᱸ ᱟᱹᱰᱤ ᱢᱚᱸᱡᱽ ᱥᱤᱵᱤᱞᱟᱥᱮ ᱚᱱᱟᱫᱚ ᱟᱨ ᱥᱤᱡᱤᱱ ᱨᱮ ᱢᱤᱜ ᱫᱷᱟᱣ ᱜᱮ ᱧᱟᱢᱚᱜᱼᱟ ᱛᱚ ᱫᱟᱢ ᱫᱚ ᱢᱮᱱᱟᱜᱼᱟ ᱰᱷᱮᱨ ᱜᱮ ᱫᱟᱢ ᱜᱤᱭᱟ ᱡᱮᱢᱚᱱ ᱟᱞᱮ ᱥᱮᱜ ᱫᱚ ᱵᱤᱨ ᱠᱚ ᱢᱮᱱᱟᱜ ᱟᱛᱚ ᱥᱟᱦᱟᱱ ᱥᱟᱠᱟᱢ ᱫᱚ ᱵᱤᱨ ᱠᱷᱚᱱᱟᱜ ᱜᱮ ᱟᱫᱚ
ᱚᱱᱟ ᱫᱚ ᱢᱟᱱᱮ ᱚᱱᱟ ᱢᱟ ᱥᱮᱭᱟ ᱠᱷᱚᱡ ᱜᱮ ᱡᱟᱱᱟᱢᱚᱜ ᱟᱛᱚ ᱚᱱᱟ ᱤᱭᱟᱹ ᱠᱷᱚᱡ ᱤᱭᱟᱹ ᱢᱟᱱᱮ ᱜᱷᱟᱥ ᱠᱩ ᱜᱷᱟᱥ ᱢᱮᱱᱮᱜ ᱠᱟᱱ ᱢᱟᱱᱮ ᱥᱟ
ᱳᱭ ᱥᱟᱠᱟᱢ ᱠᱚ ᱡᱟᱦᱟᱸ ᱠᱚᱥᱮᱜ
ᱦᱟᱭ ᱟᱞᱮ ᱫᱚ ᱱᱚᱸᱰᱮ ᱫᱚ ᱠᱟᱺᱰᱤ ᱡᱮᱢᱚᱱ ᱵᱩᱥᱩᱜ ᱯᱟᱞᱟ ᱠᱚ ᱦᱮᱱᱟᱜᱼᱟ ᱛᱚ ᱚᱱᱟ ᱠᱚ
ᱦᱩᱸ ᱦᱩᱸ ᱟᱞᱮ ᱚᱸᱰᱮ ᱚᱱᱟ ᱵᱩᱥᱩᱜ ᱳᱜ ᱫᱚ ᱦᱳᱭᱳᱜᱼᱟ ᱾ ᱟᱫᱚ ᱵᱩᱥᱩᱜ ᱳᱜ ᱨᱮᱱᱟᱜ ᱡᱟᱦᱟᱸ ᱥᱟᱫ ᱟᱨ ᱚᱱᱟ ᱵᱤᱨ ᱳᱜ ᱨᱮᱱᱟᱜ ᱥᱟᱫ ᱫᱚ ᱛᱚᱯᱷᱟᱛ ᱜᱮᱭᱟ ᱢᱟᱱᱮ ᱰᱤᱛ ᱛᱷᱚᱲᱟ ᱜᱮ ᱛᱚᱯᱷᱟᱛ ᱜᱮᱭᱟ ᱚᱱᱟ ᱫᱚ ᱦᱮᱸ
ᱟᱭᱢᱟ ᱨᱚᱠᱚᱢᱟᱜ ᱦᱮᱱᱟᱜᱼᱟ ᱛᱚ ᱢᱤᱜᱴᱮᱱ ᱫᱚ ᱟᱞᱮ ᱱᱚᱣᱟ ᱠᱚᱨᱮ ᱦᱚᱸ ᱤᱭᱟᱹᱜ ᱜᱤᱭᱟ ᱡᱟᱱᱟᱢᱚᱜ ᱜᱤᱭᱟ ᱡᱮᱢᱚᱱ ᱤᱭᱟᱹ ᱨᱮ
ᱦᱩᱸ ᱦᱩᱸ
ᱠᱷᱮᱛ ᱨᱮ ᱚᱭ ᱛᱷᱚᱲᱟ ᱚᱭ ᱫᱟᱜ ᱠᱮᱫᱟ ᱛᱚ ᱚᱱᱟ ᱫᱟᱜ ᱱᱤᱛᱚᱝ ᱢᱟᱝᱛᱮ ᱠᱟᱡᱟᱠ ᱫᱟᱜ ᱚᱱᱟ ᱞᱟᱦᱟ ᱧᱚᱜ ᱨᱮ ᱠᱷᱮᱛ ᱨᱮ ᱡᱟ ᱟᱹᱰᱤ ᱠᱟᱹᱴᱤᱜ ᱠᱟᱹᱴᱤᱜ
ᱟᱪᱪᱷᱟ ᱟᱪᱪᱷᱟ ᱜᱚᱝᱠᱮ ᱛᱟᱦᱚᱞᱮ, ᱯᱮᱥᱮᱜ ᱚᱱᱟ ᱡᱟᱦᱟᱸ ᱱᱮᱛᱟᱨ ᱡᱟᱦᱟᱸ ᱡᱚ ᱵᱤᱞᱤ ᱠᱚ ᱟᱨᱠᱤ, ᱠᱟᱱᱴᱷᱟᱲ, ᱛᱮᱨᱮᱞ, ᱛᱟᱨᱚᱵ ᱚᱱᱟ ᱠᱚᱫᱚ ᱵᱟᱹᱱᱩᱜ ᱟᱛᱚ ᱥᱮ ᱢᱮᱱᱟᱜᱼᱟ ᱪᱮᱜ ᱞᱮᱠᱟ?
ᱦᱚᱭ ᱠᱟᱱᱴᱷᱟᱲ ᱫᱚ ᱢᱮᱱᱟᱜ ᱜᱮᱭᱟ ᱢᱟᱱᱮ ᱚᱲᱟᱜ-ᱚᱲᱟᱜ ᱢᱤᱫᱴᱮᱱ ᱵᱟᱨᱭᱟ ᱠᱟᱛᱮᱜ ᱫᱟᱨᱮ ᱫᱚ᱾ ᱛᱟᱷᱮᱱ ᱜᱮᱭᱟ ᱡᱚᱢ ᱞᱟᱹᱜᱤᱜ ᱾ ᱛᱤᱨᱤᱞ ᱫᱚ ᱢᱟᱱᱮ ᱥᱚᱝᱠᱷᱟ ᱨᱮᱫᱚ ᱠᱚᱢ ᱜᱮᱭᱟ ᱟᱹᱰᱤ ᱧᱚ ᱛᱮᱨ ᱫᱚ ᱢᱤᱜᱴᱮᱱ ᱵᱟᱨᱭᱟ ᱚᱠᱟ ᱠᱚᱨᱮ ᱪᱚ ᱢᱮᱱᱟᱜᱼᱟ᱾ ᱛᱚ ᱡᱚᱢ ᱵᱟᱲᱟᱭ ᱜᱮᱭᱟᱞᱤᱧ ᱟᱭᱢᱟ ᱫᱤᱱ ᱞᱤᱧ ᱡᱚᱢ ᱵᱟᱲᱟ ᱞᱮᱫᱟ ᱠᱟᱥᱟ ᱜᱮ ᱟᱹᱭᱠᱟᱹᱜᱼᱟ᱾
ᱦᱮᱸ ᱦᱮᱸ᱾ ᱟᱞᱮ ᱥᱮᱜ ᱦᱚᱸ ᱚᱱᱟ ᱠᱚᱫᱚ ᱫᱚᱢᱮ ᱜᱮ ᱟᱢᱫᱟᱱᱤ ᱜᱮ ᱫᱚᱢᱮ ᱢᱟᱱᱮ ᱵᱤᱨ ᱫᱤᱥᱚᱢ ᱦᱚᱲ ᱛᱚ ᱵᱩᱡᱮᱜ ᱜᱮᱭᱟᱵᱤᱱ ᱡᱷᱚᱛᱚ ᱱᱟᱠᱟᱱᱟᱜ ᱜᱮᱵᱤᱱ ᱧᱟᱢᱟ ᱡᱚᱼ ᱵᱤᱞᱤ ᱠᱚᱫᱚ ᱾
ᱦᱟᱸ ᱦᱟᱸ᱾
ᱦᱮᱸ ᱛᱟᱯᱚᱨ ᱚᱸ ᱵᱤᱨ ᱨᱮ ᱡᱟᱦᱟᱸ ᱨᱟᱱ ᱠᱚ ᱧᱟᱢᱚᱜᱼᱟ ᱟᱨᱠᱤ ᱨᱮᱦᱮᱫ ᱨᱟᱱ ᱠᱚ ᱡᱷᱚᱛᱚ ᱜᱮ,
ᱦᱳᱭ᱾
ᱯᱨᱟᱭ ᱞᱮᱠᱟ ᱟᱫᱚ ᱱᱮᱛᱟᱨ ᱫᱚ ᱚᱱᱮ ᱵᱤᱨ ᱠᱚ ᱟᱛᱟᱨᱟᱜ ᱠᱟᱱᱟ ᱛᱚ ᱚᱱᱟ ᱨᱟᱱ ᱨᱮᱦᱮᱜ ᱠᱚᱦᱚᱸ ᱪᱟᱵᱟ ᱦᱤᱡᱩᱜ ᱠᱟᱱᱟ ᱾
ᱦᱟᱸ᱾
ᱦᱩᱸ᱾
ᱴᱷᱤᱠ ᱴᱷᱤᱠ᱾
ᱦᱩᱸ᱾ ᱛᱟᱦᱞᱮ ᱟᱯᱮ ᱚᱱᱛᱮ ᱫᱚ ᱪᱟᱥ ᱠᱟᱹᱢᱤ ᱫᱚ ᱢᱟᱱᱮ ᱱᱟᱦᱮᱞ ᱛᱮᱜᱮ ᱥᱮ ᱱᱮᱛᱟᱨ ᱴᱮᱠᱴᱟᱨ ᱛᱮᱜᱮ ᱠᱚ ᱥᱤᱭᱫᱟ?
ᱵᱟᱝ ᱱᱮᱛᱟᱨ ᱫᱚ ᱱᱟᱦᱮᱞ ᱫᱚ ᱵᱟᱝ ᱧᱮᱞᱚᱜ ᱠᱟᱱᱟ ᱮᱠᱫᱚᱢ, ᱴᱨᱟᱠᱴᱟᱨ ᱜᱚᱴᱟ ᱜᱮ ᱟᱨ ᱴᱨᱟᱠᱴᱟᱨ ᱩᱝᱠᱩ ᱢᱟᱱᱮ ᱤᱭᱟᱹ ᱴᱨᱟᱠᱴᱟᱨ ᱯᱟᱴᱤ ᱩᱝᱠᱩ ᱭᱟᱛᱮᱜ ᱩᱝᱠᱩ ᱫᱚ ᱢᱟᱱᱮ ᱦᱟᱹᱡᱩᱜ ᱟᱠᱩ ᱯᱚᱨᱛᱷᱚᱢ ᱨᱮ ᱜᱟᱹᱪᱷᱤ ᱡᱚᱠᱷᱚᱱ ᱟᱯᱷᱚᱨ ᱩᱱ ᱡᱚᱠᱷᱚᱡ ᱠᱚ ᱚᱱᱟ ᱠᱚ ᱥᱤ ᱛᱚ ᱟᱢᱱᱮ ᱥᱤᱞᱛᱟᱢ ᱦᱳᱭᱮ ᱜᱮ ᱛᱤ ᱜᱚᱰᱟ ᱫᱚ ᱩᱱᱤ ᱫᱚ ᱫᱚᱠᱷᱚᱞ ᱠᱮᱫ ᱛᱟᱢᱟ ᱢᱟ, ᱡᱟ ᱠᱷᱮᱛ ᱢᱮᱱᱟᱜ ᱛᱟᱢᱛᱮ ᱩᱱᱤᱜᱮ ᱥᱤᱭᱟ ᱮᱴᱟᱜ ᱦᱚᱲ ᱫᱚ ᱵᱟᱢ ᱢᱮᱛᱟ ᱫᱟᱲᱮᱭᱟᱭᱟ, ᱢᱮᱛᱟᱭ ᱢᱮᱛᱟ ᱫᱟᱲᱮᱭᱟᱭ ᱜᱮᱭᱟ ᱠᱤᱱᱛᱩ ᱩᱱᱤ ᱫᱚ ᱢᱟᱱᱮ ᱢᱮᱱ ᱠᱮᱫᱟᱭ ᱡᱮ ᱦᱟᱸ᱾
ᱚᱱᱟ ᱴᱮᱠᱴᱟᱨ ᱥᱤᱛᱮ ᱟᱨᱠᱤ ᱠᱟᱣᱰᱤ ᱪᱮᱜ ᱞᱮᱠᱟ ᱠᱚ ᱦᱟᱛᱟᱣ ᱜᱮᱭᱟ?
ᱪᱟᱨᱥᱳ ᱴᱟᱠᱟ᱾
ᱤᱱᱟᱹᱜ ᱜᱷᱚᱱᱴᱟ ᱨᱮ?
ᱵᱟᱝ ᱵᱤᱜᱷᱟᱹᱨ ᱨᱮ ᱪᱟᱨᱥᱚ ᱴᱟᱠᱟ᱾
ᱚ ᱟᱯᱮᱫᱚ ᱵᱷᱤᱜᱟᱹ ᱨᱮ ᱵᱟᱝ, ᱟᱪᱪᱷᱟ ᱛᱟᱞᱦᱮᱜ ᱰᱷᱮᱨ ᱜᱮ᱾
ᱠᱷᱟᱡ ᱢᱟ ᱟᱨᱚ ᱪᱟᱨᱥᱚ ᱴᱟᱠᱟ ᱦᱮᱸᱭ ᱢᱤᱫ ᱵᱤᱜᱷᱟᱹᱨ ᱨᱮ ᱪᱟᱨᱥᱚ ᱟᱨ ᱛᱚᱢᱟ ᱞᱟᱦᱟ ᱚᱱᱟᱫᱟᱹᱧ ᱟᱸᱡᱚᱢ ᱞᱮᱫᱟ ᱱᱤᱛᱚᱜ ᱫᱚ ᱵᱟᱹᱧ ᱟᱸᱡᱚᱢ ᱠᱟᱫᱟ ᱱᱮᱛᱟᱨ ᱫᱚ ᱠᱚ ᱯᱟᱸᱥᱥᱚ ᱠᱮᱫᱟ ᱥᱮ ᱥᱩᱱᱩᱢ ᱦᱚᱸ ᱫᱟᱢᱚᱜ ᱠᱟᱱᱟ ᱛᱚ᱾
ᱦᱩᱸ ᱦᱩᱸ ᱥᱩᱱᱩᱢ ᱫᱟᱢ ᱫᱚ ᱵᱟᱲᱛᱤᱭ ᱠᱟᱱᱟ, ᱟᱫᱚ ᱚᱱᱟ ᱦᱚᱸ ᱵᱟᱲᱛᱤᱜ ᱜᱮᱭᱟ ᱦᱟᱸᱜ᱾
ᱦᱳᱭ ᱟᱫᱚ ᱢᱟᱱᱮ ᱛᱤᱱᱟᱹᱜ ᱪᱟᱥᱟ ᱤᱱᱟᱹ ᱜᱮ ᱢᱟᱱᱮ ᱵᱤᱜᱷᱟᱹ ᱨᱮ, ᱦᱮᱸ ᱯᱟᱸᱥᱥᱳ ᱴᱟᱠᱟ ᱥᱮ ᱚᱝᱠᱟ ᱪᱟᱨᱥᱚ ᱴᱟᱠᱟ?
ᱟᱪᱷᱟ ᱟᱪᱷᱟ ᱵᱷᱟᱹᱜᱤ ᱜᱮ᱾ ᱟᱨ ᱛᱟᱞᱦᱮ ᱮᱸ ᱟᱞᱮ ᱥᱮᱜ ᱟᱞᱮ ᱥᱮᱜ ᱫᱚ ᱚᱝᱠᱟ ᱵᱤᱜᱷᱟᱹ ᱫᱚ ᱵᱟᱝ ᱟᱨᱠᱤ ᱜᱷᱚᱱᱴᱟ ᱨᱮ, ᱠᱚ ᱦᱟᱛᱟᱣᱟ ᱱᱚᱛᱮ ᱫᱚ᱾ ᱚᱱᱟ ᱞᱟᱦᱟ ᱛᱮᱫᱚ ᱛᱟᱦᱮᱸ ᱠᱟᱱᱟ ᱢᱤᱱᱤᱴ ᱨᱮ ᱪᱚᱵᱵᱤᱥ ᱴᱟᱠᱟ ᱠᱟᱛ ᱛᱚ ᱱᱮᱛᱟᱨ ᱫᱚ ᱦᱳᱭᱛᱳ ᱵᱟᱲᱛᱤ ᱠᱟᱱᱟ᱾ ᱦᱩᱸ
ᱛᱤᱱᱟᱹᱜ ᱪᱮᱜ ᱞᱮᱠᱟ ᱪᱮᱜ ᱞᱮᱠᱟ ᱜᱷᱚᱱᱴᱟ ᱠᱚ ᱦᱟᱛᱟᱣᱟ?
ᱜᱷᱚᱱᱴᱟ ᱨᱮ ᱳᱭ ᱛᱤᱱᱟᱹᱜ ᱜᱟᱱ ᱢᱟᱱᱮ ᱢᱤᱫ ᱫᱤᱱ ᱨᱮ ᱡᱩᱫᱤ ᱪᱚᱵᱵᱤᱥ ᱠᱟᱛᱮ ᱵᱤᱱ ᱥᱟᱵᱟ ᱛᱤᱱᱟᱹᱜ ᱜᱟᱱ ᱦᱩᱭᱩᱜ ᱠᱟᱱᱟ? ᱦᱤᱥᱟᱹᱵ ᱵᱤᱱ ᱥᱮᱦᱟᱸᱜ ᱚᱱᱮ ᱚᱱᱝᱠᱟ ᱜᱮ ᱦᱩᱭᱩᱜᱼᱟ ᱟᱨᱠᱤ ᱢᱤᱱᱤᱴ ᱨᱮ ᱪᱚᱵᱵᱤᱥ ᱴᱟᱠᱟ ᱠᱟᱛᱮᱫ᱾ ᱞᱟᱦᱟ ᱛᱮᱫᱚ ᱟᱨᱠᱤ ᱞᱟᱦᱟ ᱥᱮᱨᱢᱟ ᱠᱚ ᱦᱟᱛᱟᱣ ᱟᱠᱟᱫᱟ᱾
ᱦᱟᱸ᱾
ᱟᱫᱚᱜ ᱱᱮᱛᱟᱨ ᱫᱚ ᱦᱟᱸᱜ ᱟᱫᱚ ᱫᱟᱢ ᱫᱚ ᱵᱟᱲᱛᱤ ᱟᱠᱟᱱᱟ ᱥᱮ ᱥᱩᱱᱩᱢ ᱨᱮᱱᱟᱜ᱾
ᱦᱚᱭ ᱦᱚᱭ᱾
ᱦᱩᱸ᱾
ᱛᱟᱞᱦᱮ ᱢᱟ ᱟᱹᱰᱤ ᱼᱼ ᱢᱤᱱᱤᱴ ᱦᱤᱥᱟᱹᱵ ᱵᱟᱝ ᱛᱤᱱᱟᱹᱜ ᱢᱤᱱᱤᱴ ᱨᱮᱱᱟᱜ ᱢᱤᱴ ᱢᱤᱫ ᱵᱤᱜᱷᱟᱹ ᱥᱤ ᱛᱤᱱᱟᱹᱜ ᱞᱟᱜᱼᱟ ᱯᱚᱸᱫᱽᱨᱚ ᱢᱤᱱᱤᱴ ᱫᱚᱥ ᱢᱤᱱᱤᱴ ᱜᱟᱱ?
ᱦᱮᱸ ᱚᱝᱠᱟ ᱞᱟᱜᱟᱜ ᱜᱮᱭᱟ ᱟᱨᱦᱚ ᱡᱟᱦᱟᱸ ᱠᱷᱮᱛ ᱠᱚ ᱢᱟᱨᱟᱝ ᱜᱮᱭᱟ ᱚᱱᱟ ᱫᱚ ᱟᱨᱚ ᱞᱟᱜᱟᱜ ᱜᱮᱭᱟ ᱰᱷᱮᱨ ᱴᱟ. ᱭᱤᱢ ᱜᱮ᱾
ᱦᱚᱭ ᱦᱚᱭ᱾ ᱦᱚᱸ᱾
ᱜᱷᱚᱱᱴᱟᱨᱮ ᱩᱭ ᱪᱚᱫᱽᱫᱚ ᱥᱚ ᱴᱟᱠᱟ ᱚᱝᱠᱟ ᱯᱟᱲᱟᱜ ᱜᱮᱭᱟ᱾
ᱵᱤᱜᱷᱟᱹ ᱨᱮ-ᱵᱤᱜᱷᱟᱹ ᱨᱮ᱾
ᱵᱤᱜᱷᱟᱹ ᱫᱚ ᱵᱟᱝ ᱟᱞᱮᱫᱚ ᱱᱚᱛᱮ ᱫᱚ ᱜᱷᱚᱱᱴᱟ ᱦᱤᱥᱟᱹᱵᱽ᱾
ᱟᱪᱷᱟ ᱚ ᱢᱟᱱᱮᱜ ᱢᱤᱫ ᱜᱷᱚᱱᱴᱟᱨᱮ ᱯᱚᱸᱫᱽᱨᱚ ᱥᱚ ᱪᱩᱫᱽᱫᱚ ᱥᱚ ᱚᱝᱠᱟ ᱵᱟᱝ? ᱦᱩᱸ᱾
ᱱᱮᱛᱟᱨ ᱫᱚ ᱦᱚᱭᱛᱚ ᱰᱷᱮᱨ ᱟᱠᱟᱱᱟ ᱞᱟᱦᱟ ᱛᱮᱫᱚ ᱚᱝᱠᱟ ᱛᱟᱦᱮᱸ ᱠᱟᱱᱟ ᱟᱨ ᱱᱮᱛᱟᱨ ᱫᱚ ᱰᱷᱮᱨ ᱠᱟᱱᱟ ᱥᱩᱱᱩᱢ ᱫᱟᱢ ᱵᱟ. ᱲᱛᱤᱱᱟ ᱛᱚ᱾
ᱚᱸᱻ ᱟᱞᱮ ᱟᱞᱮ ᱫᱚ ᱵᱟᱝ ᱢᱟᱱᱮ ᱢᱤᱫ ᱵᱤᱜᱷᱟᱹ ᱨᱮ ᱢᱟᱱᱮ ᱯᱟᱸᱥᱥᱚ ᱴᱟᱠᱟ ᱦᱟᱛᱟᱣᱟ ᱪᱟᱨᱥᱚ ᱴᱟᱠᱟ᱾ ᱟᱨ
ᱚᱱᱟ ᱦᱚᱸ ᱵᱷᱟ. ᱜᱤ ᱜᱮ᱾
ᱜᱷᱚᱱᱴᱟ ᱨᱮᱜᱮ ᱢᱟᱱᱮ ᱱᱚᱝᱠᱟ ᱠᱷᱟᱡ ᱢᱟ ᱜᱷᱚᱱᱴᱟ ᱨᱮᱢᱟ ᱟᱯᱮ ᱫᱚᱯᱮ ᱞᱚᱥ ᱧᱚᱜᱚᱜ ᱠᱟᱱᱟ ᱥᱮ ᱛᱟᱦᱚᱞᱮ ᱥᱮ ᱪᱮᱫ ᱞᱮᱠᱟ?
ᱦᱮᱸ ᱚᱝᱠᱟ ᱫᱚ ᱪᱤᱠᱟᱹᱭᱟ. ᱵᱤᱱ᱾ ᱱᱮᱛᱟᱨ ᱫᱚ ᱱᱟᱦᱮᱞ ᱛᱮᱫᱚ ᱟᱫᱚ ᱵᱟᱠᱚ ᱥᱤ ᱠᱟᱱᱟ ᱛᱚ ᱟᱫᱚ ᱡᱷᱚᱛᱚ ᱴᱮᱠᱴᱟᱨ ᱛᱮᱜᱮ᱾
ᱦᱚᱸᱻ
ᱟᱫᱚ ᱢᱤᱫ ᱜᱷᱚᱱᱴᱟ ᱫᱚ ᱵᱟᱝ ᱦᱩᱭᱩᱜ ᱜᱮᱭᱟ ᱢᱟᱱᱮ ᱮ ᱥᱮᱬᱟ ᱥᱮᱬᱟ ᱠᱷᱮᱛ ᱛᱟᱛᱟᱲᱤ ᱠᱚ ᱥᱤ ᱜᱮᱭᱟ ᱢᱟᱱᱮ᱾
ᱦᱩᱸ ᱦᱩᱸ᱾
ᱛᱟᱦᱚᱞᱮ ᱤᱨ ᱨᱮᱫᱚ ᱟᱯᱮᱥᱮᱫ ᱪᱮᱠᱟ ᱦᱚᱲ ᱜᱮᱠᱚ ᱤᱨ ᱟ ᱥᱮ ᱱᱮᱛᱟᱨ ᱫᱚ ᱢᱤᱥᱤᱱ ᱥᱮᱴᱮᱨ ᱟᱠᱟᱱᱟ ᱛᱚ ᱟᱫᱚ ᱢᱮᱥᱤᱱ ᱫᱟᱨᱟᱭ ᱛᱮ ᱥᱮ ᱦᱚᱲ ᱛᱮ ᱯᱮ ᱤᱭᱟ. ᱪᱚᱭᱟ?
ᱟ
ᱵᱟᱝ ᱤᱨᱻ ᱤᱨ ᱟᱨᱠᱤ ᱡᱚᱠᱷᱚᱱ ᱦᱩᱲᱩ ᱯᱮ ᱤᱨᱟ᱾
ᱵ
ᱦᱩᱲᱩ ᱡᱚᱠᱷᱚᱱ ᱜᱮᱫ ᱟᱯᱮ ᱟᱨᱠᱤ ᱚᱱᱟ ᱦᱩᱭ ᱯᱩᱨᱟᱹᱣ ᱠᱟᱛᱮᱫ ᱟᱨᱠᱤ?
ᱦᱚ ᱦᱮᱸ ᱦᱚᱲ ᱛᱚᱠᱚ ᱜᱮᱫ ᱮᱛ ᱱᱚᱛᱮ ᱫᱚ ᱟᱨ ᱢᱤᱥᱤᱱ ᱦᱚᱸ ᱦᱮᱱᱟᱜ ᱜᱮᱭᱟ ᱢᱤᱫ ᱵᱟᱨᱭᱟ ᱟᱨ ᱢᱤᱥᱤᱱ ᱛᱮᱦᱠᱚ ᱜᱮᱫ ᱜᱮᱭᱟ ᱚᱠᱚᱭ ᱠᱚᱪᱚ᱾
ᱦᱮᱸ ᱦᱮᱸ᱾
ᱢᱟᱱᱮ ᱚᱱᱟ ᱠᱟᱹᱴᱤᱡ ᱢᱤᱥᱤᱱ ᱨᱮᱱᱟᱜ ᱡᱮᱴᱟ
ᱟᱪᱷᱟ ᱟᱪᱷᱟ ᱚ ᱵᱟᱠᱷᱟᱱ ᱥᱮᱲᱟ ᱢᱤᱥᱤᱱ ᱛᱚ ᱢᱮᱱᱟᱜ ᱜᱮᱭᱟ ᱡᱟᱦᱟᱸ ᱫᱚ ᱮ ᱮᱠᱟᱞᱛᱮ ᱞᱩᱰᱩ ᱟᱨᱠᱤ ᱴᱮᱠᱴᱟᱨ ᱮ ᱚᱱᱮ ᱤᱨ ᱠᱮᱫ ᱜᱮ ᱟᱨ ᱞᱚᱰ ᱠᱮᱫ ᱜᱮ ᱴᱮᱠᱴᱟᱨ
ᱦᱚᱭ ᱦᱟᱨᱵᱷᱮᱥᱴᱟᱨ
ᱦᱩᱸ ᱦᱩᱸ᱾
ᱦᱟᱨᱵᱷᱮᱥᱴᱟᱨ ᱦᱮᱸ ᱜᱮᱫ ᱜᱮᱭᱟ ᱠᱚ ᱱᱚᱛᱮ ᱫᱚ ᱩᱱᱠᱩ ᱤᱭᱟᱹ ᱠᱚ ᱦᱮᱱᱟᱜ ᱠᱚᱣᱟ ᱮ ᱩᱱᱠᱩ ᱢᱩᱥᱞᱤ ᱢᱩᱥᱞᱟᱹ ᱠᱚ ᱦᱮᱱᱟᱜ ᱠᱚᱣᱟ ᱛᱚ ᱩᱱᱠᱩ ᱠᱚ ᱜᱮᱫ ᱵᱟᱲᱟ ᱦᱚᱪᱚᱭ ᱜᱮᱭᱟ ᱟᱫᱚ ᱟᱞᱮ ᱢᱟᱱᱮ ᱟᱵᱚ ᱦᱚᱲ ᱠᱚᱫᱚ ᱢᱟᱱᱮ ᱥᱮᱨᱠᱚᱢ ᱫᱚ ᱚᱱᱟ ᱠᱚᱫᱚ ᱠᱚ ᱜᱮᱫ ᱦᱚᱪᱚᱭᱟ ᱢᱟᱱᱮ ᱩᱱᱠᱩ ᱫᱚ ᱡᱟᱭ ᱱᱤᱡᱮᱛᱮ ᱚᱲᱟᱜ ᱚᱲᱟᱜ ᱨᱮᱭᱟᱜ ᱦᱮᱱᱟᱜᱼᱟ ᱱᱤᱡᱮ ᱛᱮᱠᱚ ᱜᱮᱫᱟ ᱾
ᱦᱮᱸ ᱥᱮ ᱵᱟᱝ ᱟᱵᱚ ᱦᱚᱲ ᱫᱚ ᱡᱚᱛᱚ ᱦᱚᱲᱟᱜ ᱫᱚ ᱚᱝᱠᱟ ᱛᱚ ᱴᱟᱠᱟ ᱯᱚᱭᱥᱟ ᱫᱚ ᱵᱟᱹᱱᱩᱜ ᱛᱟᱵᱚᱱᱟ ᱾
ᱴᱟᱠᱟ ᱯᱚᱭᱥᱟᱹ ᱢᱟᱱᱮ ᱟᱨ ᱠᱟᱛᱷᱟ ᱫᱚ ᱦᱩᱭᱩᱜ ᱠᱟᱱᱟ ᱟᱨ ᱜᱟᱹᱰᱤ ᱛᱮᱢᱟ ᱟᱹᱰᱤ ᱨᱟᱹᱯᱩᱫ ᱛᱚ ᱦᱩᱲᱩ ᱟᱨ ᱧᱩᱨᱦᱟᱹᱜᱼᱟ ᱾
ᱦᱮᱸ ᱦᱩᱸ ᱛᱟᱯᱚᱨ ᱦᱚᱭᱛᱳ ᱡᱟᱦᱟᱸᱭ ᱡᱩᱫᱤ ᱠᱷᱚᱲᱮ ᱫᱚᱦᱚᱭᱟ ᱠᱷᱚᱲ ᱛᱚ ᱫᱚᱦᱚᱭ ᱜᱮᱭᱟ ᱠᱚ ᱠᱷᱚᱲ ᱫᱚ ᱵᱟᱝ ᱧᱟᱢᱚᱜᱼᱟᱛᱚ ᱚᱱᱟ ᱛᱮᱫᱚ ᱾
ᱦᱟᱸᱻ
ᱦᱩᱸ